ᱜᱚᱝᱠᱮ ᱡᱚᱦᱟᱨ ᱜᱮ ᱾
ᱦᱚᱭ ᱜᱚᱢᱠᱮ ᱡᱚᱦᱟᱨ ᱜᱮ ᱾ ᱪᱮᱫ ᱞᱮᱠᱟ ᱵᱮᱥ ᱵᱟᱲᱟ ᱜᱮ ᱢᱮᱱᱟᱜ ᱵᱮᱱᱟ?
ᱦᱚᱭ ᱜᱚᱝᱠᱮ ᱟᱹᱞᱤᱧ ᱢᱚᱸᱡᱽ ᱵᱟᱲᱟ ᱜᱮ ᱱᱤᱛᱚᱜ ᱫᱷᱟᱹᱵᱤᱡ ᱛᱮᱫᱚ ᱦᱟᱸᱜ ᱢᱚᱸᱡᱽ ᱵᱟᱲᱟ ᱜᱮ ᱢᱮᱱᱟᱜ ᱟᱠᱟᱫ ᱞᱤᱧᱟ ᱾ ᱛᱟᱯᱚᱨ ᱜᱚᱝᱠᱮ ᱟᱵᱤᱱ ᱜᱮ ᱪᱮᱫ ᱞᱮᱠᱟ ᱢᱮᱱᱟᱜ ᱠᱟᱜ ᱵᱤᱱᱟ?
ᱦᱚᱭ ᱜᱚᱝᱠᱮ ᱟᱹᱞᱤᱧ ᱦᱚᱸ ᱵᱮᱥ ᱜᱮ ᱢᱮᱱᱟᱜ ᱟᱠᱟᱫ ᱞᱤᱧᱟᱹ ᱦᱮ ᱱᱤᱛ ᱵᱮᱲᱟ ᱦᱟᱹᱵᱤᱡ ᱛᱮᱫᱚ ᱾ ᱟᱨ ᱢᱚᱡᱽ ᱵᱚᱱ ᱛᱟᱦᱮᱸ ᱞᱮᱱ ᱠᱷᱟᱡ ᱜᱮ ᱥᱟᱱᱟᱢ ᱠᱚᱜᱮ ᱱᱚᱣᱟ ᱫᱷᱟᱹᱨᱛᱤ ᱫᱷᱩᱲᱤ ᱨᱮ ᱦᱚᱭ ᱥᱮ ᱦᱚᱭ ᱛᱟᱦᱚᱞᱮ ᱜᱚᱝᱠᱮ ᱦᱟᱸ
ᱦᱮᱸ
ᱢᱤᱫᱴᱮᱱ ᱥᱟᱠᱟᱢ ᱱᱤᱭᱮ ᱞᱟᱝ ᱨᱚᱯᱚᱲ ᱞᱮᱠᱷᱟᱱ ᱟᱹᱰᱤ ᱵᱮᱥ ᱦᱩᱭ ᱠᱚᱜᱼᱟ ᱾ ᱟᱫᱚ ᱚᱱᱠᱟ ᱡᱩᱫᱤ ᱥᱟ ᱥᱟᱠᱟᱢ ᱠᱚ ᱡᱩᱫᱤ ᱵᱮᱱ ᱫᱤᱥᱟᱹᱭᱮᱫ ᱠᱷᱟᱱ ᱵᱮᱱ ᱨᱚᱲ ᱥᱚᱫᱚᱨ ᱠᱮᱭᱟ ᱾ ᱟᱹᱰᱤ ᱵᱮᱥ ᱦᱩᱭ ᱠᱚᱜᱼᱟ ᱾
ᱢᱟ ᱜᱚᱝᱠᱮ ᱦᱳᱭ ᱢᱟ ᱟᱹᱵᱤᱱ ᱜᱮ ᱢᱤᱫᱴᱟᱝ ᱥᱚᱛᱟᱢ ᱢᱟ ᱵᱟᱪᱷᱟᱣ ᱩᱰᱩᱠ ᱠᱟᱛᱮᱫ ᱢᱟ ᱞᱟᱹᱭ ᱵᱮᱱ?
ᱦᱳᱭ ᱜᱚᱢᱠᱮ ᱟ ᱱᱤᱛ ᱠᱟᱛᱮᱫ ᱵᱩᱱ ᱧᱮᱞᱟ ᱟᱵᱚ ᱫᱤᱥᱚᱢ ᱫᱩᱱᱤᱭᱟᱹ ᱨᱮᱱᱟᱜ ᱢᱤᱫᱴᱮᱱ ᱟᱹᱰᱤ ᱡᱟᱹᱥᱛᱤ ᱵᱚᱱ ᱢᱮᱱᱟ ᱜᱟᱛᱤ ᱜᱟᱛᱮ ᱠᱚᱲᱟ ᱥᱟᱶ ᱥᱮ ᱜᱟᱛᱮ ᱠᱩᱲᱤ ᱥᱮ ᱡᱟᱦᱟᱸᱛᱤᱱᱟᱹᱜ ᱜᱮ ᱢᱟᱱᱮ ᱢᱤᱫᱴᱮᱱ ᱜᱟᱛᱮ ᱥᱟᱹᱜᱟᱹᱭ ᱵᱟᱨᱮᱛᱮ ᱛᱮᱞᱟᱝ ᱜᱟᱞᱢᱟᱨᱟᱣ ᱞᱮᱠᱷᱟᱱ ᱦᱟᱸᱜ ᱟᱹᱰᱤ ᱵᱮᱥ ᱦᱩᱭᱩᱜᱼᱟ, ᱟᱫᱚ ᱚᱱᱟ ᱫᱚ ᱠᱚᱲᱟ ᱜᱟᱛᱮ ᱦᱚᱸ ᱦᱩᱭ ᱫᱟᱲᱮᱭᱟᱜᱼᱟ ᱥᱮ ᱠᱩᱲᱤ ᱜᱟᱛᱮ ᱦᱚᱸ ᱟᱫᱚ ᱱᱟᱦᱟᱜ ᱥᱟᱹᱨᱤᱜᱮ ᱟᱹᱰᱤ ᱱᱟᱯᱟᱭ, ᱛᱟᱦᱚᱞᱮ ᱛᱚᱵᱮ ᱮᱛᱷᱚᱠ ᱛᱞᱟᱝᱟᱢ ᱥᱮ ᱱᱟᱦᱟᱜ ᱤᱧᱤᱧ ᱮᱛᱷᱚᱠ ᱛᱟᱞᱟᱝᱟ?
ᱦᱮᱸ ᱢᱟ ᱟᱹᱵᱤᱱ ᱜᱮ ᱮᱛᱚᱦᱚᱵ ᱵᱤᱱ ᱢᱟᱲᱟᱝ᱾
ᱦᱳᱭ ᱟᱪᱪᱷᱟ ᱟᱪᱪᱷᱟ ᱦᱳᱭ ᱟᱹᱰᱤ ᱟᱹᱰᱤ ᱥᱟᱨᱦᱟᱣ᱾ ᱯᱟᱹᱦᱤᱞ ᱨᱚᱲ ᱨᱮᱭᱟᱜ ᱫᱟᱣ ᱮᱢ ᱞᱟᱹᱜᱤᱫ ᱛᱮ ᱱᱟᱦᱟᱜ ᱦᱳᱭᱥᱮ ᱜᱟᱛᱮ ᱡᱛᱤ ᱥᱟᱹᱜᱟᱹᱭ ᱫᱚᱠᱚ ᱢᱮᱱᱟ ᱥᱟᱱᱟᱢ ᱠᱷᱚᱱᱟᱝ ᱥᱟᱱᱟᱢ ᱠᱷᱚᱱ ᱢᱟᱨᱟᱝ ᱥᱟᱹᱜᱟᱹᱭ ᱠᱟᱱᱟ᱾ ᱡᱟᱦᱟᱸ ᱫᱚ ᱢᱮᱱ ᱫᱟᱲᱮᱭᱟᱜ ᱟᱢ, ᱦᱳᱭ ᱡᱟᱦᱟᱸ ᱫᱩᱠ ᱵᱤᱯᱚᱫ ᱥᱮ ᱡᱟᱦᱱᱟ ᱜᱮ ᱥᱟᱨ ᱥᱟᱨᱟ ᱵᱮᱲᱟ ᱱᱟᱦᱟᱜ ᱟᱢ ᱟᱢᱨᱮᱱ ᱜᱟᱛᱮᱢ ᱞᱟᱹᱭ ᱫᱟᱲᱮᱭᱟᱭᱟ ᱦᱳᱭᱥᱮ ᱥᱮ ᱱᱟᱦᱟᱜ ᱡᱟᱦᱟᱱᱟᱜ ᱫᱩᱠ ᱵᱤᱯᱚᱫ ᱯᱟᱲᱟᱣᱱᱟ ᱜᱚᱲᱚ ᱠᱚ ᱥᱮ ᱡᱟᱦᱟᱱᱟᱜ ᱠᱚᱨᱮ ᱜᱮ ᱱᱟᱦᱟᱜ ᱩᱱᱤ ᱟᱢᱨᱮᱱ ᱜᱟᱛᱮᱢ ᱜᱚᱲᱚ ᱪᱚ ᱪ ᱫᱟᱲᱮᱭᱟᱭ ᱥᱮ ᱜᱚᱲᱚ ᱟᱢᱟᱭ ᱩᱱᱤ ᱟᱢ ᱦᱟᱸᱜ ᱟᱨ ᱜᱟᱛᱮ ᱫᱚ ᱱᱚᱝᱠᱟᱱ ᱡᱤᱱᱤᱥ ᱠᱟᱱᱟ ᱡᱮ ᱟᱢ ᱡᱩᱫᱤ ᱡᱟᱦᱟᱸᱭᱮᱢ ᱡᱟᱭᱜᱟ ᱨᱮᱜᱮ ᱢᱮᱱᱟᱢᱟ ᱟᱨ ᱡᱩᱫᱤᱢ ᱞᱟᱹᱭ ᱠᱮᱜᱼᱟ ᱦᱟ ᱜᱟᱛᱮ ᱜᱟᱛᱮ ᱠᱚᱲᱟᱣᱟᱜ ᱚᱲᱟᱜ ᱨᱮ ᱢᱤᱱᱟᱹᱧᱟ ᱛᱟᱦᱚᱞᱮ ᱱᱟ ᱚᱲᱟᱜ ᱨᱮᱱ ᱦᱚᱲ ᱦᱚᱸᱠᱚ ᱟᱨᱟᱢ ᱠᱚ ᱟᱹᱭᱠᱟᱹᱣᱟ᱾ ᱢᱟᱱᱮ ᱱᱤᱥᱪᱚᱭ ᱠᱚ ᱛᱟᱦᱮᱸᱱᱟ ᱠᱤ ᱦᱩᱭ ᱟᱭ ᱨᱮᱱ ᱜᱟᱛᱮ ᱜᱟᱛᱮᱭᱟᱜ ᱚᱲᱟᱜ ᱨᱮ ᱢᱮᱱᱟᱭᱟ ᱛᱟᱦᱚᱞᱮ ᱱᱟᱯᱟᱭ ᱜᱮ ᱢᱮᱱᱟᱭᱟ ᱡᱟᱹᱱᱤᱡ, ᱦᱳᱭᱥᱮ ᱢᱟᱱᱮ ᱜᱟᱛᱮ ᱠᱚᱲᱟᱣᱟᱜ ᱥᱟᱹᱜᱟᱹᱭ ᱫᱚ ᱱᱩᱱᱟᱹᱜ ᱢᱚᱸᱡᱽ ᱢᱮᱱᱟᱜᱼᱟ, ᱱᱚᱣᱟ ᱫᱤᱥᱚᱢ ᱨᱮ ᱱᱟᱦᱟᱜ ᱟᱵᱚ ᱫᱩᱱᱤᱭᱟᱹ ᱨᱮ ᱟᱢ ᱡᱩᱫᱤ ᱧᱤᱫᱟᱹ ᱧᱩᱛ ᱦᱚᱸ ᱵᱟᱢ ᱦᱤᱡᱩᱜ ᱨᱮᱦᱚᱸ ᱡᱩᱫᱤᱢ ᱞᱟᱹᱭ ᱠᱮᱭᱟ ᱠᱤ ᱜᱟᱛᱮ ᱠᱚᱲᱟ ᱚᱲᱟᱜ ᱨᱮ ᱢᱤᱱᱟᱹᱧᱟ, ᱛᱟᱦᱚᱞᱮ ᱥᱮ ᱚᱲᱟᱜ ᱨᱮᱱ ᱦᱚᱲ ᱦᱚᱸᱠᱚ ᱢᱮᱱᱟ ᱠᱤ ᱱᱟᱯᱟᱭ ᱜᱮ ᱢᱮᱱᱟᱭᱟ ᱦᱳᱭᱥᱮ, ᱟᱨ ᱦᱳᱭ ᱟᱵᱮᱱ ᱦᱚᱸ ᱠᱟᱹᱴᱤᱡ ᱨᱚᱲ ᱞᱮᱵᱮᱱ ᱦᱳᱜ ᱱᱚᱣᱟ ᱵᱟᱵᱚᱛ ᱛᱮ, ᱦᱳᱭ
ᱦᱳᱭ ᱟᱹᱞᱤᱧ ᱦᱚᱸ ᱢᱮᱱᱛᱮᱫᱚ ᱦᱟᱸᱜ ᱜᱚᱝᱠᱮ ᱟᱹᱵᱤᱱ ᱡᱟᱦᱟᱸ ᱞᱮᱠᱟ ᱵᱤᱱ ᱢᱮᱱ ᱠᱮᱫᱟ ᱦᱳᱭ ᱥᱮ ᱚᱱᱠᱟ ᱞᱮᱠᱟ ᱞᱮᱠᱟ ᱛᱮᱦᱚᱸ ᱟᱹᱞᱤᱧ ᱦᱚᱸ ᱢᱮᱱᱛᱮᱫᱚ ᱦᱟᱸᱜ ᱞᱤᱧ ᱢᱮᱛᱟᱜᱼᱟ ᱡᱮ ᱦᱮᱸ ᱜᱟᱛᱮ ᱥᱚᱢᱯᱚᱨᱠᱚ ᱫᱚ ᱦᱮᱸ ᱱᱟᱯᱟᱭ ᱱᱟᱯᱟᱭ ᱱᱟᱯᱟᱭ ᱠᱟᱱᱟ ᱡᱮ ᱱᱚᱣᱟ ᱫᱷᱟᱹᱨᱛᱤ ᱫᱷᱟᱹᱨᱛᱤ ᱯᱩᱨᱤ ᱨᱮ ᱜᱟᱛᱮ ᱤᱭᱟᱹ ᱢᱮᱱᱟᱜ ᱠᱟᱜ ᱛᱟᱵᱚᱱᱟ ᱦᱳᱭ᱾ ᱥᱚᱢᱯᱚᱨᱠᱚ ᱜᱟ ᱠᱟᱛᱮᱜ ᱡᱚᱲᱟᱣ ᱢᱮᱱᱟᱜ ᱟᱠᱟᱫ ᱛᱟᱵᱚᱱᱟ ᱦᱳᱭ ᱚᱱᱟ ᱞᱮᱠᱟᱛᱮᱫᱚ ᱦᱟᱸᱜ ᱥᱟᱱᱟᱢᱟᱜ ᱜᱮᱞᱤᱧ ᱢᱮᱱᱟ ᱡᱮ ᱜᱟᱛᱮ ᱟᱫᱚ ᱦᱟᱸᱜ ᱪᱮᱫ ᱞᱮᱠᱟ ᱵᱤᱱ ᱢᱮᱱᱟ ᱵᱚᱭᱦᱟ ᱞᱮᱠᱟᱜᱮ ᱦᱳᱭ ᱥᱮ, ᱟᱫᱚ ᱚᱱᱟ ᱞᱮᱠᱟ
ᱦᱮᱸ ᱦᱳᱭ ᱟᱨ ᱡᱮᱢᱚᱱ ᱵᱚᱱ ᱢᱮᱱ ᱠᱮᱭᱟ ᱢᱤᱫᱴᱮᱱ ᱟᱻ ᱡᱟᱦᱟᱱᱟᱜ ᱞᱟᱸᱜᱟ ᱯᱷᱟᱹᱨᱤᱭᱟᱹᱟᱹ ᱠᱚ ᱫᱩᱲᱩᱵ ᱥᱮ ᱥᱮ ᱡᱟᱦᱟᱸ ᱥᱮᱫ ᱪᱟᱞᱟᱜ ᱞᱟᱹᱜᱤᱫ ᱛᱮ ᱫᱟᱬᱟ ᱵᱟᱲᱟᱭ ᱦᱚᱸ, ᱛᱚ ᱜᱟᱛᱮ ᱜᱮ ᱱᱟᱦᱟᱜ ᱜᱟᱛᱮ ᱠᱚᱲᱟ ᱠᱚ ᱛᱟᱦᱮᱱ ᱠᱷᱟᱡ ᱱᱟ ᱥᱟᱞᱮ ᱞᱟᱸᱜᱟ ᱯᱷᱟᱹᱨᱭᱟᱹ ᱫᱩᱲᱩᱵ ᱦᱚᱸ ᱱᱟᱦᱟᱜ ᱟᱹᱰᱤ ᱵᱮᱥ ᱵᱩᱡᱷᱟᱹᱜᱼᱟ ᱾ ᱟᱨ
ᱦᱳᱭ ᱦᱳᱭ᱾
ᱞᱟᱸᱫᱟ ᱟᱛᱮᱢ ᱨᱚᱲ ᱞᱟᱸᱫᱟᱭᱟ ᱡᱩᱫᱤ ᱚᱲᱟᱜ ᱠᱚᱨᱮᱱᱟᱜ ᱥᱮ ᱟᱭᱢᱟᱜᱟᱱ ᱫᱤᱥᱚᱢ ᱫᱩᱱᱤᱭᱟᱹ ᱨᱮᱭᱟᱜ ᱡᱩᱫᱤ ᱵᱚᱦᱚᱜ ᱨᱮ ᱡᱩᱫᱤ ᱴᱮᱱᱥᱚᱱ ᱠᱚ
ᱦᱳᱭ
ᱫᱟᱹᱲᱮᱜ ᱠᱟᱱ ᱛᱟᱢᱟ, ᱛᱟᱦᱚᱞᱮ ᱜᱟᱛᱮ ᱠᱚᱲᱟ ᱥᱟᱞᱟᱜ ᱮᱢ ᱨᱚᱯᱚᱲ ᱞᱮᱱᱠᱷᱟᱱᱡ ᱱᱟᱦᱜ ᱢᱤᱫ ᱜᱷᱟᱹᱲᱤᱛᱮ ᱥᱟᱱᱟ ᱵᱚᱱᱟ ᱾
ᱦᱚᱸᱼᱼ
ᱛᱤᱱᱟᱹᱢ ᱦᱩᱫᱤᱥᱮᱫ ᱠᱟᱱ ᱚᱱᱟ ᱟᱸᱻ ᱛᱤᱱᱟᱹᱜ ᱪᱤᱱᱛᱟᱹ ᱵᱷᱟᱵᱽᱱᱟ ᱠᱟᱛᱷᱟ! ᱢᱤᱫ ᱜᱷᱟᱹᱲᱤᱡᱼᱼ
ᱦᱮᱸ ᱦᱳᱭ᱾ ᱟᱫᱚ ᱚᱱᱠᱟ ᱜᱮ ᱦᱮᱸ ᱟᱨ ᱚᱝᱼᱼ ᱚᱠᱟ ᱞᱮᱠᱟ ᱛᱮᱦᱚᱸ ᱧᱮᱞᱚᱜᱚᱜ-ᱟ ᱡᱮ ᱡᱟᱦᱟᱸ ᱠᱟᱛᱷᱟ ᱠᱚ ᱟᱵᱚᱼᱼ ᱟᱭᱳᱼᱵᱟᱵᱟ ᱴᱷᱮᱡ ᱵᱟᱵᱚᱱ ᱞᱟᱹᱭ ᱨᱟᱠᱟᱵ ᱫᱟᱲᱮᱭᱟᱜ-ᱟ ᱟᱫᱚ ᱦᱟᱸᱜ ᱜᱟᱛᱮ ᱠᱚᱴᱷᱮᱱ ᱫᱚ ᱦᱟᱸᱜ ᱚᱱᱟᱼᱼ ᱠᱟᱛᱷᱟ ᱠᱚᱫᱚᱵᱚᱱ ᱞᱟᱹᱭ ᱨᱟᱠᱟᱵ ᱫᱟᱲᱮᱭᱟᱜ-ᱟ᱾ᱦᱳᱭᱼᱼ
ᱦᱳᱭ ᱟᱨᱚ ᱡᱮᱢᱚᱱ ᱢᱤᱫᱼᱼ ᱢᱤᱫᱴᱮᱱ ᱚᱲᱟᱜ ᱨᱮ ᱞᱟᱹᱠᱛᱤ ᱡᱚᱨᱩᱨᱤ ᱠᱟᱹᱢᱤᱤᱨᱮ ᱡᱩᱫᱤ ᱚᱱᱠᱟ ᱵᱟᱯᱞᱟ ᱠᱟᱱᱟ ᱥᱮᱼᱼ ᱚᱱᱠᱟ ᱡᱟᱦᱟᱸᱱᱟᱜ ᱮᱱᱛᱮᱱ ᱡᱚᱢ ᱧᱩ ᱠᱟᱱᱟᱼᱼ ᱪᱮ ᱡᱟᱦᱟᱸᱱᱟᱜ ᱚᱱᱠᱟᱜᱮ ᱚᱲᱟᱜ ᱨᱮ ᱯᱨᱳᱜᱨᱟᱢ ᱠᱚ ᱛᱟᱦᱮᱸᱱᱟ, ᱛᱚ ᱩᱱ ᱚᱠᱛᱮ ᱫᱚ ᱱᱷᱟᱜᱼᱼ ᱟᱸ ᱟᱹᱰᱤ ᱟᱠ ᱵᱟᱠᱷ ᱦᱚᱨᱚᱵᱚᱨᱚ ᱟᱹᱭᱠᱟᱹᱜᱼᱼ ᱛᱟᱦᱮᱱᱟ ᱠᱤ ᱡᱟᱦᱱᱟᱜ ᱡᱤᱱᱤᱥ ᱠᱚ ᱵᱟᱝ ᱫᱤᱥᱟᱹ ᱛᱟᱦᱮᱸᱱᱟ᱾ ᱠᱤ ᱱᱚᱣᱟ ᱡᱤᱱᱤᱥᱴᱟᱜ ᱥᱮ ᱱᱚᱣᱟ ᱡᱤᱱᱤᱥᱴᱟᱜ ᱟᱫᱚ ᱩᱱ ᱚᱠᱛᱮ ᱫᱚ ᱱᱷᱟᱜ ᱩᱱᱠᱩᱼᱼ ᱜᱟᱛᱮ ᱠᱚᱲᱟ ᱜᱮ ᱱᱷᱟᱜ ᱟᱹᱰᱤ ᱠᱟᱹᱢᱤ ᱨᱮᱠᱚ ᱠᱟᱹᱢᱟᱹᱭ ᱨᱮᱵᱚᱱ ᱞᱟᱜᱟᱜ ᱛᱟᱦᱮᱸᱱᱟ ᱡᱮᱢᱚᱱ ᱟᱢᱮᱼᱼ ᱢᱤᱫᱴᱮᱱ ᱥᱟᱵ ᱠᱟᱛᱮ ᱮ ᱞᱟᱹᱭᱟᱫ ᱢᱮᱭᱟ ᱱᱷᱟᱜ ᱱᱚᱣᱟ ᱠᱚᱨᱮᱱᱟᱜ ᱡᱤᱱᱤᱥᱴᱟᱜ ᱫᱚ ᱟᱢᱤᱧ ᱵᱟᱨᱟᱢ ᱠᱟᱱᱟ ᱱᱷᱟᱜ ᱼᱼ ᱟᱢ ᱚᱱᱛᱮᱫᱚ ᱧᱮᱞ ᱫᱟᱨᱟᱢ ᱛᱟᱞᱟᱝ ᱢᱮ ᱱᱷᱟᱜ᱾ ᱟᱫᱚ ᱛᱟᱦᱚᱞᱮ ᱫᱚ ᱩᱱᱤ ᱠᱚᱲᱟ ᱜᱤᱫᱽᱨᱟᱹ ᱫᱚ ᱱᱷᱟᱜ ᱥᱮ ᱜᱟᱛᱮ ᱠᱚᱲᱟ ᱫᱚ ᱪᱮᱫ ᱮ ᱪᱮᱠᱟᱭᱟ? ᱩᱱᱤ ᱟᱭᱟᱜ ᱢᱤᱫᱴᱮᱱ ᱡᱟᱦᱟᱸᱭ ᱮᱢ ᱠᱟᱣᱫᱮ ᱥᱮ ᱢᱮᱱ ᱠᱟᱣᱫᱤ ᱩᱱᱤ ᱫᱚ ᱚᱱᱟ ᱱᱤᱥᱼᱼ ᱪᱚᱭᱮᱱᱟ ᱦᱟᱸᱜ ᱚᱱᱟ ᱫᱚᱭ ᱠᱟᱹᱢᱤ ᱜᱮᱭᱟ ᱟᱨ ᱪᱮᱫᱟᱜ ᱡᱮ ᱱᱷᱟᱜ ᱤᱱᱠᱩ ᱩᱱ ᱩᱠᱛᱼᱼ ᱛᱮᱫᱚ ᱱᱷᱟᱜ ᱵᱟᱯᱞᱟ ᱵᱤᱜᱽᱜᱟᱱ ᱠᱚᱨᱮ ᱫᱚ ᱥᱮ ᱮᱴᱟᱜ ᱥᱚᱢᱚᱭ ᱨᱮᱫᱚ ᱱᱷᱟᱜᱼᱼ ᱯᱮᱲᱟ ᱠᱚᱫᱚ ᱦᱟᱸᱜ ᱮᱠᱟᱞ ᱛᱮᱜ ᱜᱮ ᱱᱷᱟᱜ ᱵᱟᱠᱚ ᱟᱸᱡᱚᱢ ᱛᱟᱦᱮᱸᱱᱟ ᱠᱟᱹᱢᱤ ᱠᱚᱫᱚ᱾ ᱩᱱᱠᱩ ᱫᱚ ᱱᱷᱟᱜ ᱡᱚᱢ ᱧᱩ ᱥᱩᱫᱷᱩ ᱢᱟᱛᱨᱚ ᱟᱠᱚ ᱮᱱᱮᱡ ᱥᱮᱨᱮᱧ ᱞᱟᱹᱜᱤᱫᱼᱼ ᱠᱚ ᱦᱩᱡᱩᱜ ᱛᱟᱦᱮᱸᱱᱟ ᱟᱨ ᱩᱱᱠᱩ ᱫᱚ ᱩᱱ ᱚᱠᱼᱼ ᱚᱠᱛᱚ ᱡᱚᱛᱚ ᱠᱟᱹᱢᱤ ᱠᱚ ᱢᱮᱛᱟᱭᱟ ᱱᱷᱟᱜ ᱛᱟᱦᱚᱞᱮ ᱫᱚ ᱩᱱᱤ ᱫᱚ ᱮᱠᱟᱞ ᱵᱟᱭ ᱟᱸᱡᱚᱢᱟ᱾ ᱛᱚ ᱱᱚᱣᱟ ᱜᱟᱛᱮᱼᱼ ᱛᱤ ᱥᱟᱹᱜᱟᱹᱭ ᱫᱚ ᱱᱷᱟᱜ ᱟᱹᱰᱤ ᱠᱟᱹᱢᱤ ᱨᱤᱜᱤ ᱞᱟᱜᱟᱜ ᱛᱟᱦᱮᱸᱱᱟ ᱦᱳᱭ ᱥᱮ᱾
ᱦᱚᱭ ᱦᱚᱭ ᱟᱫᱚ ᱜᱟᱛᱮ ᱛᱟᱞᱟ ᱛᱮᱦᱚᱸ ᱚᱱᱠᱟ ᱞᱮᱠᱟ ᱛᱮᱫᱚ ᱢᱮᱱᱟᱜ-ᱟ, ᱡᱮ ᱞᱮᱠᱟ ᱞᱤᱧᱼᱼ ᱢᱮᱱᱟ ᱡᱮ ᱚ ᱵᱚᱭᱦᱟ ᱡᱮ ᱪᱮᱫᱠᱟ ᱥᱚᱢᱯᱚᱨᱠᱚ ᱢᱮᱱᱟᱜ ᱟᱠᱟᱫ ᱛᱟᱵᱚᱱᱟ? ᱦᱚᱭᱼᱼ ᱥᱮ ᱚᱱᱠᱟ ᱞᱮᱠᱟᱜᱮ ᱥᱚᱢᱯᱚᱨᱠᱚ ᱦᱚᱸ ᱢᱮᱱᱟᱜ ᱟᱠᱟᱫ ᱛᱟᱵᱚᱱᱟ ᱚᱱᱟ ᱜᱟᱛᱮ ᱜᱮ, ᱦᱳᱭ ᱥᱮ ᱟᱫᱚ ᱡᱟᱦᱟᱸ ᱤᱧᱤᱧ ᱧᱮᱞᱼᱼ ᱪᱮᱫ ᱞᱮᱠᱟ ᱚᱱᱠᱟ ᱡᱟᱦᱟᱸ ᱠᱟᱛᱷᱟ ᱠᱚ ᱟᱵᱚ ᱵᱟᱵᱚᱱ ᱯᱷᱚᱴᱮᱞ ᱫᱟᱲᱮᱭᱟᱜ-ᱟ ᱟᱭᱳᱼᱵᱟᱵᱟ ᱴᱷᱮᱱ ᱦᱟᱸᱜᱼᱼ ᱚᱱᱟᱱ ᱠᱟᱛᱷᱟ ᱠᱚᱫᱚ ᱦᱟᱸᱜ ᱩᱱᱠᱩ ᱴᱷᱮᱱ ᱫᱚ ᱵᱚᱱ ᱥᱚᱫᱚᱨ ᱫᱟᱲᱮᱭᱟᱜ-ᱟ, ᱦᱮᱸ ᱥᱮᱼᱼ ᱥᱟᱱᱟᱢ ᱞᱮᱠᱟᱱᱟᱜ ᱠᱟᱛᱷᱟ ᱠᱚᱼᱼ ᱟᱫᱚ ᱦᱟᱸᱜ ᱚᱱᱠᱟ ᱞᱮᱠᱟ ᱛᱮᱦᱚᱸ ᱟᱹᱰᱤ ᱟᱭᱢᱟ ᱞᱮᱠᱟᱱᱟᱜᱼᱼ ᱠᱟᱛᱷᱟ ᱠᱚᱜᱮ ᱦᱟᱸᱜ ᱩᱱᱠᱩ ᱴᱷᱮᱡ ᱫᱚᱵᱚᱱ ᱞᱟᱹᱭ ᱫᱟᱲᱮᱭᱟᱜ-ᱟ ᱜᱟᱛᱮ ᱴᱷᱮᱱ ᱫᱚ, ᱦᱳᱭᱥᱮ ᱡᱟᱦᱟᱸ ᱠᱟᱛᱷᱟ ᱠᱚ ᱟᱵᱚ ᱮᱸ ᱤᱧ ᱢᱮᱱᱟ ᱡᱮ ᱡᱟᱦᱟᱸᱭ ᱦᱚᱲ ᱛᱷᱮᱡᱜᱮ ᱢᱟᱨᱟᱝ ᱦᱚᱲ ᱵᱟᱝ, ᱮᱸᱦᱮᱜᱼᱼ ᱟᱨᱚᱼᱼ
ᱦᱳᱭᱼᱦᱳᱭ
ᱢᱟᱱᱮ ᱜᱟᱛᱮ ᱥᱟᱹᱜᱟᱹᱭ ᱫᱚ ᱱᱚᱝᱠᱟᱱ ᱥᱟᱹᱜᱟᱹᱭ ᱠᱟᱱᱟ ᱡᱟᱦᱟᱸ ᱫᱚ ᱢᱟᱱᱮ ᱥᱟᱱᱟᱢ ᱡᱤᱱᱤᱥ ᱨᱮᱜᱮᱼᱼ ᱟᱢ ᱢᱟ ᱜᱚᱲᱚ ᱢᱟᱭ ᱮᱢᱟᱣᱟᱢ ᱠᱟᱱ ᱜᱮ ᱱᱷᱟᱼᱼ
ᱚᱱᱟ ᱥᱟᱸᱣᱛᱮ ᱱᱷᱟᱜ ᱡᱮᱢᱚᱱᱼᱼ ᱟᱸ ᱟᱹᱰᱤᱜᱟᱱ ᱚᱱᱠᱟᱱ ᱟᱸ ᱚᱱᱠᱟᱱ ᱡᱟᱭᱜᱟ ᱨᱮ ᱧᱮᱞ ᱠᱟᱱᱟ, ᱡᱮ ᱜᱟᱛᱮ ᱥᱟᱹᱜᱟᱹᱭ ᱫᱚ ᱢᱤᱫᱴᱮᱱ ᱜᱟᱛᱮ ᱥᱟᱹᱜᱟᱹᱭ ᱢᱚᱛᱚ ᱫᱚ ᱵᱟᱝ ᱠᱟᱱᱟ, ᱫᱩᱠᱼᱼ ᱨᱮ ᱟᱨ ᱥᱩᱠ ᱨᱮᱦᱚᱸ ᱢᱟᱱᱮ ᱵᱟᱱᱟᱨ ᱚᱠᱛᱮ ᱜᱮ ᱱᱷᱟᱜ ᱩᱱᱠᱩ ᱠᱚ ᱜᱚᱲᱚᱜ ᱛᱟᱦᱮᱸᱱᱟ᱾ ᱡᱮᱢᱚᱱ ᱟᱸ ᱻ ᱡᱟᱦᱟᱸ ᱠᱚᱨᱮ ᱧᱮᱞᱟᱠᱟᱱᱟ ᱱᱟᱦᱟᱜ ᱡᱮᱢᱚᱱ ᱜᱟᱛᱮ ᱠᱚᱲᱟ ᱡᱩᱫᱤ ᱨᱟᱱ ᱟᱭ ᱨᱮᱱ ᱡᱩᱫᱤ ᱦᱟᱸᱜ ᱜᱟᱛᱮ ᱠᱩᱲᱤ ᱠᱚ ᱵᱟᱯᱞᱟᱭᱮᱭᱟ ᱛᱟᱦᱚᱞᱮ ᱫᱚ ᱱᱟᱦᱟᱜ ᱩᱱ ᱚᱠᱛᱚ ᱛᱮ ᱩᱱᱤ ᱜᱟᱛᱮ ᱠᱚᱲᱟ ᱩᱱᱤ ᱟᱭᱢᱟᱭ ᱟᱹᱰᱤ ᱟᱸᱴ ᱮ ᱥᱟ ᱢᱟᱱᱮ ᱵᱩᱡᱷᱟᱹᱣ ᱨᱮᱭᱟᱜ ᱠᱩᱨᱩ ᱢᱩᱴᱩᱭᱟ ᱩᱱᱤ ᱥᱟᱢᱵᱽᱲᱟᱣ ᱨᱮᱱᱟᱜ ᱠᱩᱨᱩᱢᱩᱴᱩᱭᱟ ᱠᱩᱨᱩ ᱢᱩᱴᱩᱭᱮᱟᱭ ᱦᱳᱭ ᱥᱮ ᱟᱨ ᱩᱱᱤ ᱚᱱᱠᱟᱱᱟᱜ ᱫᱩᱠ ᱡᱟᱞᱟ ᱠᱷᱚᱱ ᱩᱱᱤ ᱢᱚᱸᱡᱽ ᱥᱮ ᱰᱟᱦᱟᱨ ᱮ ᱱᱟᱯᱟᱭ ᱱᱟᱯᱟᱭ ᱰᱟᱦᱟᱨ ᱨᱮ ᱟᱹᱜᱩ ᱨᱮᱭᱟᱜ ᱮ ᱠᱩᱨᱩ ᱢᱩᱴᱩᱭ ᱜᱮᱭᱟ ᱦᱳᱭ ᱡᱟᱦᱟᱸ ᱛᱟᱦᱮ ᱠᱟᱱᱟ ᱥᱮ ᱡᱟᱦᱟᱸ ᱩᱱᱤ ᱮᱱᱛᱮᱫ ᱵᱟᱭ ᱦᱮᱡ ᱫᱟᱲᱮᱜ ᱵᱟᱭ ᱛᱟᱦᱮ ᱢᱟᱱᱮ ᱵᱟᱝ ᱥᱟᱹᱜᱟᱹᱭ ᱵᱟᱝ ᱡᱚᱲᱟᱣ ᱞᱮᱱᱟ᱾ ᱱᱤᱭᱟᱹ ᱡᱚᱱᱚᱢ ᱨᱮ ᱛᱚ ᱪᱤᱠᱟᱹᱭ ᱱᱟ ᱟᱨᱦᱚᱸ ᱱᱟᱦᱟᱜ ᱫᱩᱱᱭᱟᱹ ᱨᱮᱱᱟᱜ ᱠᱚ ᱦᱮᱡ ᱫᱟᱲᱮᱭᱟᱜ-ᱟ᱾ ᱛᱟᱦᱚᱞᱮ ᱚᱱᱠᱟ ᱜᱟᱛᱮ ᱠᱚ ᱚᱲᱟᱜ ᱥᱟᱹᱜᱟᱹᱭ ᱫᱚ ᱱᱟᱦᱟᱜ ᱥᱩᱫᱷᱩ ᱢᱟᱛᱨᱚ ᱫᱚ ᱚᱸᱰᱮ ᱢᱚᱛᱚ ᱫᱚ ᱵᱟᱹᱱᱩᱜ-ᱟ᱾ ᱱᱟᱦᱟᱜ ᱦᱳᱭ ᱥᱮ ᱡᱮᱢᱚᱱ ᱴᱟᱠᱟ ᱯᱩᱭᱥᱟᱹ ᱨᱮᱦᱚᱢ ᱢᱮᱱ ᱫᱟᱲᱮᱭᱟᱜ-ᱟ᱾ ᱜᱟᱹᱰᱤ ᱜᱷᱚᱲᱟ ᱨᱮᱦᱚᱢ ᱢᱮᱱ ᱫᱟᱲᱮᱭᱟᱜ-ᱟ᱾ ᱟᱨᱦᱚᱸ ᱟᱹᱰᱤ ᱡᱟᱦ ᱱᱚᱝᱠᱟᱱ ᱡᱤᱱᱤᱥ ᱢᱮᱱᱟᱜ-ᱟ᱾ ᱦᱳᱭ ᱥᱮ
ᱦᱳᱭ ᱟᱭᱢᱟ ᱞᱮᱠᱟᱱᱟᱜ ᱡᱤᱱᱤᱥ ᱠᱚᱜᱮ ᱢᱮᱱᱟᱜ ᱟᱠᱟᱜ-ᱟ᱾ ᱚᱱᱟ ᱵᱷᱤᱛᱤᱨ ᱨᱮ ᱦᱟᱸᱜ
ᱦᱮ ᱦᱮ
ᱟᱫᱚ ᱦᱟᱸᱜ ᱚᱱᱠᱟ ᱞᱮᱠᱟ ᱛᱮᱫᱚ ᱦᱟᱸᱜ ᱢᱤᱫᱴᱟᱝ ᱠᱟᱛᱷᱟ ᱛᱮᱫᱚ ᱦᱟᱸᱜ ᱢᱤᱫ ᱠᱟᱛᱷᱟ ᱛᱮᱫᱚ ᱦᱟᱸᱜ ᱢᱮᱱ ᱜᱟᱱᱚᱜ-ᱟ᱾ ᱡᱮ ᱟᱵᱚ ᱦᱟᱸᱜ ᱜᱟᱛᱮ ᱥᱟᱹᱜᱟᱹᱭ ᱛᱮ ᱦᱟᱸᱜ ᱡᱚᱛᱚ ᱠᱤᱪᱷᱩ ᱵᱚᱱ ᱟᱵᱚᱣᱟᱜ ᱢᱚᱱᱮ ᱨᱮᱱᱟᱜ ᱠᱟᱛᱷᱟ ᱠᱚᱵᱚᱱ ᱡᱚᱛᱚ ᱵᱚᱱ ᱞᱟᱹᱭ ᱯᱷᱚᱴᱮᱞ ᱫᱟᱲᱮᱭᱟ
ᱦᱮ
ᱟᱪᱪᱷᱟ ᱟᱫᱚ ᱦᱟᱸᱜ ᱚᱱᱠᱟ ᱞᱮᱠᱟ ᱛᱮᱫᱚ ᱦᱟᱸᱜ ᱡᱟᱦᱟᱸ ᱟᱵᱚ ᱜᱟᱛᱮ ᱡᱟᱦᱟᱸ ᱩᱱᱤ ᱡᱟᱦᱟ ᱵᱤᱱ ᱢᱮᱱ ᱠᱮᱫᱟ ᱦᱳᱭ ᱥᱮ ᱚᱱᱠᱟ ᱡᱟᱦᱟ ᱠᱚᱥᱴᱚ ᱠᱚ ᱦᱩᱭᱩᱜ ᱛᱟᱵᱚᱱᱟ ᱦᱳᱭ ᱥᱮ ᱩᱱᱠᱩ ᱴᱷᱮᱱ ᱠᱟᱛᱷᱟ ᱠᱚᱵᱚᱱ ᱥᱚᱫᱚᱨ ᱞᱮᱠᱷᱟᱱ ᱦᱟᱸᱜ ᱢᱚᱱᱮ ᱨᱮᱫᱚ ᱦᱟᱸᱜ ᱢᱮᱱ ᱞᱮᱠᱷᱟᱡ ᱫᱚ ᱦᱟᱞᱠᱟᱜ ᱛᱟᱵᱚᱱᱟ ᱟᱨ ᱥᱮ ᱩᱱᱠᱩ ᱟᱵᱚ ᱜᱚᱲᱚ ᱥᱚᱯᱚᱦᱚᱫ ᱠᱚ ᱮᱢᱟ ᱵᱚᱱᱟ ᱡᱮ ᱱᱚᱜ-ᱚ ᱱᱟ ᱠᱟᱛᱷᱟ ᱫᱚ ᱦᱟᱸᱜ ᱱᱚᱜ-ᱚ ᱱᱚᱝᱠᱟ ᱡᱮ ᱡᱟᱦᱟ ᱟᱵᱚ ᱢᱤᱫᱴᱟᱝ ᱡᱟᱦᱟ ᱵᱚᱱ ᱪᱤᱱᱛᱟᱹ ᱵᱷᱟᱵᱽᱱᱟᱭ ᱪᱮᱫ ᱠᱷᱟᱹᱛᱤᱨ ᱠᱷᱚᱱᱟᱜ ᱟᱵᱚᱣᱟᱜ ᱡᱟᱦᱟ ᱡᱟᱦᱟ ᱜᱮ ᱡᱮ ᱵᱤᱫᱽᱫᱟᱹᱜᱟᱲ ᱠᱚᱨᱮ ᱵᱚᱱ ᱚᱞᱚᱜ ᱜᱮᱭᱟ ᱛᱚ ᱚᱱᱠᱟ ᱞᱮᱠᱟᱛᱮ ᱫᱚ ᱦᱟᱸᱜ ᱟᱭᱢᱟ ᱜᱟᱛᱮ ᱠᱚᱦᱚᱸ ᱠᱚ ᱛᱟᱦᱮᱱ ᱜᱮᱛᱟ ᱵᱚᱱᱟ ᱦᱳᱭ ᱥᱮ ᱚᱱᱠᱟ ᱚᱱᱟ ᱛᱮᱦᱚᱸ ᱢᱮᱱ ᱜᱟᱱᱚᱜ-ᱟ ᱡᱮ ᱜᱟᱛᱮ ᱥᱟᱶᱛᱮ ᱡᱟᱦᱟ ᱠᱷᱮᱞᱳᱰ ᱠᱚ ᱵᱟ ᱱᱟᱱᱟ ᱦᱩᱱᱟᱹᱨ ᱠᱟᱹᱢᱤ ᱠᱚ ᱦᱳᱭ ᱥᱮ ᱟᱨ ᱟᱭᱢᱟ ᱞᱮᱠᱟᱱᱟᱜ ᱦᱮ ᱥᱮ ᱦᱳᱭ ᱢᱟᱱᱮ ᱠᱟᱛᱷᱟ ᱠᱚᱵᱚᱱ ᱞᱟᱹᱭ ᱫᱟᱲᱮᱭᱟᱜ-ᱟ᱾ ᱚᱱᱟ ᱥᱟᱶᱛᱮ ᱡᱟᱦᱟ ᱠᱟᱛᱷᱟ ᱠᱚ ᱟᱵᱚ ᱢᱮᱱ ᱞᱮᱠᱷᱟᱡ ᱫᱚ ᱦᱟᱸᱜ ᱢᱮᱱ ᱞᱮᱠᱟ ᱛᱮᱫᱚ ᱦᱟᱸᱜ ᱡᱟᱦᱟᱸ ᱠᱟᱹᱢᱤ ᱦᱚᱨᱟ ᱠᱚ ᱛᱟᱦᱮᱱ ᱛᱟᱵᱚᱱᱟ ᱚᱱᱟ ᱠᱚ ᱦᱚ ᱟᱠᱚᱴᱷᱮᱡ ᱫᱚᱵᱚᱱ ᱞᱟᱹᱭ ᱫᱟᱲᱮᱭᱟᱜ-ᱟ
ᱦᱳᱭ ᱜᱚᱢᱠᱮ ᱚᱱᱟ ᱢᱟ ᱟᱹᱰᱤ ᱟ ᱡᱚᱛᱷᱟᱛ ᱠᱟᱛᱷᱟ ᱵᱮᱱ ᱞᱟᱹᱭ ᱠᱮᱜ-ᱟ᱾ ᱡᱮᱢᱚᱱ ᱢᱮᱱ ᱠᱮᱭᱟᱢ ᱟᱨ ᱢᱤᱫᱴᱟᱝ ᱜᱟᱛᱮ ᱠᱚᱲᱟ ᱡᱩᱫᱤ ᱟᱨ ᱥᱮᱫᱟᱭ ᱡᱚᱠᱷᱚᱱ ᱠᱚ ᱜᱟᱛᱮᱜ ᱠᱟᱱ ᱛᱟᱦᱮᱱᱟ ᱟᱠᱚ ᱛᱟᱦᱚᱞᱮ ᱩᱱ ᱚᱠᱛᱚ ᱛᱮᱫᱚ ᱱᱟᱜ ᱠᱚᱠᱮ ᱠᱟᱛᱮᱫ ᱠᱚ ᱫᱟᱬᱟ ᱵᱟᱲᱟᱭ ᱠᱟᱱ ᱛᱟᱦᱮᱱᱟ ᱦᱳᱭ ᱥᱮ ᱟᱨ ᱵᱟᱝᱢᱟ ᱩᱱᱤ ᱤᱧ ᱨᱮᱱ ᱜᱟᱛᱮ ᱠᱟᱱᱟᱭ
ᱦᱳᱭ
ᱟᱨ ᱥᱟᱹᱨᱤ ᱜᱮ ᱠᱚᱠᱚᱜᱮᱛᱮᱫ ᱠᱚ ᱫᱟᱬᱟ ᱵᱟᱲᱟᱭ ᱠᱟᱱ ᱛᱟᱦᱮᱱᱟ ᱦᱳᱭ ᱥᱮ
ᱦᱳᱭ ᱯᱟᱹᱦᱤᱞ ᱛᱮᱫᱚ ᱦᱟᱸᱜ ᱜᱚᱢᱠᱮ ᱟᱨ ᱱᱟᱦᱟᱜ ᱱᱮᱛᱟᱨ ᱫᱚ ᱦᱟᱸᱜ ᱧᱮᱞᱚᱜᱚᱜ ᱠᱟᱱᱟ ᱚᱱᱠᱟ ᱞᱮᱠᱟᱛᱮ ᱚᱠᱟ ᱜᱟᱛᱮ ᱠᱚᱫᱚ ᱦᱟᱸᱜ ᱚᱱᱠᱟ ᱞᱮᱠᱟ ᱛᱮᱦᱚᱸ ᱵᱷᱟᱞᱤ ᱠᱟᱛᱮ ᱦᱚᱸ, ᱢᱮᱱᱟᱜ ᱠᱚᱣᱟ ᱟᱨ ᱚᱱᱠᱟ ᱞᱮᱠᱟ ᱛᱮᱫᱚ ᱦᱟᱸᱜ, ᱵᱟᱹᱲᱤᱡ ᱜᱟᱛᱮ ᱦᱚᱸ ᱢᱮᱱᱟᱜ ᱟᱠᱟᱫᱼᱟ ᱠᱚᱣᱟ ᱾ ᱟᱪᱷᱟ, ᱱᱟᱦᱟᱜ ᱡᱩᱜ ᱨᱮ ᱫᱚ ᱦᱟᱸᱜ ᱨᱮ ᱫᱚ ᱦᱟᱸᱜ ᱚᱱᱠᱟ ᱞᱮᱠᱟ ᱛᱮᱫᱚ ᱦᱟᱸᱜ, ᱡᱚᱛᱚ ᱢᱮᱱ ᱞᱮᱠᱷᱟᱡ, ᱠᱟᱛᱷᱟ ᱠᱚᱛᱮ ᱦᱚᱸ ᱚᱱᱠᱟ ᱞᱮᱠᱟ ᱛᱮ ᱟᱹᱞᱤᱧᱟᱜ ᱟᱞᱤᱧᱤᱡ, ‌ ᱡᱟᱦᱟᱸᱭ ᱵᱟᱵᱟ ᱢᱮᱱᱟᱭ ᱠᱟᱫᱮ ᱚᱲᱟᱜ ᱨᱮ ᱾ ᱩᱱᱤᱭᱟᱜ, ᱠᱟᱛᱷᱟ ᱞᱮᱠᱟ ᱛᱮᱫᱚ, ᱦᱟᱸᱜ ᱟᱹᱞᱤᱧ ᱫᱚᱞᱤᱧ ᱵᱟᱲᱟᱭ ᱛᱟᱦᱮᱱᱟ, ᱡᱮ ᱜᱟᱛᱮ ᱠᱚᱫᱚ ᱦᱟᱸᱜ? ᱥᱟᱱᱟᱢ ᱜᱟᱛᱮ ᱠᱚ ᱜᱮ ᱠᱚ, ᱱᱟᱯᱟᱭ ᱜᱮᱭᱟ ᱾
ᱦᱳᱭ! ᱥᱟᱱᱟᱢ ᱜᱟᱛᱮ ᱠᱚᱠᱚ, ᱱᱟᱯᱟᱭ ᱜᱮᱭᱟ ᱟᱨ ᱩᱱᱠᱩ ᱫᱚ, ᱱᱷᱟᱜ ᱜᱟᱛᱮ ᱫᱚ ᱱᱷᱟᱜ, ᱢᱤᱫᱴᱮᱱ ᱡᱤᱱᱤᱥ ᱪᱮᱫ ᱠᱟᱱᱟ? ᱱᱷᱟᱜ ᱾ ᱛᱷᱚᱲᱟ ᱜᱟᱛᱮ ᱫᱚ ᱜᱟᱛᱮᱭ, ᱠᱷᱚᱡᱚᱜ ᱛᱟᱦᱮᱱᱟ ᱾ ᱥᱟᱜᱟᱨ ᱜᱷᱟᱹᱲᱤᱡ ᱜᱮ ᱱᱷᱟᱜ, ᱟᱫᱚ ᱚᱱᱟ ᱫᱚ, ᱟᱯᱱᱟᱨ ᱱᱤᱡᱮᱨ ᱛᱮᱜᱮ ᱦᱩᱫᱤᱥ ᱦᱩᱭᱩᱜᱼᱟ ᱠᱤ, ᱛᱤᱱ ᱵᱮᱲᱟ ᱜᱟᱛᱮᱜ ᱫᱚᱨᱠᱟᱨ ᱡᱟᱦᱟᱸ ᱛᱤᱱ ᱵᱮᱲᱟ ᱫᱚ ᱠᱟᱹᱢᱤ ᱾ ᱟᱫᱚ ᱚᱱᱟ ᱫᱚ, ᱟᱵᱚ ᱱᱤᱡᱮᱨ ᱛᱮᱜᱮ, ᱚᱱᱟ ᱫᱚ, ᱧᱮᱞ ᱦᱩᱭᱩᱜ ᱛᱟᱵᱚᱱᱟ ᱾ ᱟᱨ ᱵᱟᱠᱷᱟᱡ ᱫᱚ ᱱᱷᱟᱜ? ᱜᱟᱛᱮ ᱫᱚ ᱱᱷᱟᱜ, ᱥᱮᱛᱟᱱ ᱠᱷᱚᱱ ᱟᱹᱭᱩᱵ ᱦᱟᱹᱵᱤᱡ, ᱛᱤᱠᱤᱱ ᱦᱟᱹᱵᱤᱡ ᱛᱟᱨᱟ ᱛᱤᱱ ᱦᱟᱹᱵᱤᱡ ᱾ ᱟᱦ! ᱜᱚᱴᱟ ᱵᱮᱲᱟ ᱜᱮ ᱱᱷᱟᱜ ᱜᱟᱛᱮᱜ ᱫᱚ ᱠᱷᱚᱡᱚᱜᱼᱟ? ᱟᱫᱚ, ᱱᱤᱡᱮᱨ ᱴᱷᱮᱱ ᱜᱮ, ᱟᱵᱚᱱ ᱥᱚᱢᱚᱭ ᱠᱚᱵᱚᱱ ᱩᱰᱩᱠᱢᱟ, ᱠᱤ ᱱᱤᱛᱚᱜ ᱫᱚ ᱾ ᱛᱤ ᱨᱮᱭᱟᱜ ᱵᱮᱲᱟ ᱫᱚ ᱦᱩᱭ ᱮᱱᱟ, ᱱᱤᱛᱚᱜ ᱫᱚ ᱠᱟᱹᱢᱤ ᱵᱮᱲᱟ ᱾ ᱟᱫᱚ, ᱚᱱᱠᱟᱜᱮ ᱱᱷᱟᱜ, ᱚᱱᱟ ᱜᱟᱛᱮ ᱵᱮᱲᱟ ᱨᱮᱱᱟᱜ, ᱥᱟᱹᱜᱟᱹᱭᱢᱟ ᱟᱹᱰᱤ ᱱᱟᱯ ᱯᱟᱭ, ᱞᱟᱝ ᱨᱚᱯᱚᱲ ᱮᱱ ᱦᱚᱭ ᱥᱮ ᱾
ᱦᱳᱭ ᱾ ᱟ
ᱦᱳᱭ, ᱛᱟᱦᱚᱞᱮ ᱜᱚᱝᱠᱮ, ᱫᱟᱜ ᱡᱟᱹᱲᱤ ᱠᱚᱫᱚ ᱪᱮᱫ ᱞᱮᱠᱟ, ᱟᱯᱮ ᱥᱮᱫ ᱫᱚ?
ᱦᱳᱭ ᱜᱚᱝᱠᱮ, ᱫᱟᱜ ᱡᱟᱹᱲᱤ ᱠᱚ ᱢᱮᱱ ᱞᱮᱠᱷᱟᱡ, ᱦᱟᱸᱜ ᱟᱞᱮ ᱫᱚ ᱦᱟᱸᱜ ᱡᱟᱹᱯᱩᱫ ᱟᱞᱮ ᱠᱟᱱᱟ ᱛᱟᱦᱮᱧ ᱫᱚ ᱦᱟᱸᱜ ᱾ ᱦᱳᱭ ᱾ ᱥᱮᱛᱟᱜ ᱠᱷᱚᱱᱟᱜ, ᱢᱤᱫ ᱞᱮᱛᱟᱲ ᱜᱮ ᱫᱟᱜ ᱟᱞᱮ ᱠᱟᱱᱟ, ᱱᱚᱜᱼᱚᱭ ᱟᱹᱭᱩᱵ ᱫᱷᱟᱵᱤᱡ, ᱧᱤᱫᱟᱹᱭᱮᱱᱟ ᱾
ᱦᱳᱭ ᱾
ᱳᱸᱻᱚᱱᱠᱟ ᱞᱮᱠᱟ ᱛᱮᱫᱚ ᱦᱟᱸᱜ, ᱥᱟᱲᱟ ᱠᱚᱫᱚ ᱦᱟᱸᱜ, ᱟ. ᱣᱨᱤ ᱥᱮᱬᱟᱜᱼᱟ ᱚᱱᱠᱟ ᱞᱮᱠᱟ ᱛᱮᱫᱚ ᱾ ᱦᱚᱞᱟ ᱢᱟᱫᱷᱮᱨ ᱫᱚ ᱦᱟᱸᱜ, ᱚᱱᱠᱟ ᱜᱮ ᱥᱤᱛᱩᱝ ᱵᱟᱲᱟᱭᱮᱫ ᱛᱟᱦᱮᱱᱟ, ᱟᱨ ᱛᱮᱦᱮᱧ ᱫᱷᱟᱹᱵᱤᱡ ᱫᱚ ᱦᱟᱸᱜ, ᱧᱮᱞᱚᱜᱚᱜ ᱠᱟᱱᱟ ᱡᱮ, ᱥᱚᱠ ᱫᱚᱢᱮ ᱜᱟᱱᱮ ᱫᱟᱜ ᱟᱞᱮ ᱠᱟᱱᱟ ᱾
ᱦᱳᱭ ᱜᱚᱢᱠᱮ, ᱟᱹᱰᱤ
ᱦᱩᱸ ᱾
ᱥᱟᱹᱨᱤ ᱠᱟᱛᱷᱟ ᱵᱮᱱ ᱞᱟᱹᱭ ᱠᱮᱜᱼᱟ, ᱱᱚᱣᱟ ᱫᱟᱜ ᱡᱟᱹᱯᱩᱫ ᱫᱚ ᱱᱷᱟᱜ ᱪᱮᱫ ᱠᱚ ᱢᱮᱱᱟ? ᱟᱹᱰᱤ ᱵᱮᱥ ᱜᱮ, ᱞᱟᱜᱟᱣ ᱠᱟᱜᱼᱟ ᱾ ᱟᱞᱮ ᱥᱮᱫ ᱦᱚᱸ ᱪᱟᱥ ᱠᱟᱹᱢᱤ ᱠᱚ ᱾ ᱮᱛᱚᱦᱚᱵ ᱩᱛᱟᱹᱨ ᱟᱠᱟᱱᱟ ᱱᱷᱟᱸᱜ, ᱟᱫᱚ ᱢᱤᱫᱴᱟᱝ, ᱧᱮᱞᱚᱜ ᱠᱟᱱᱟ ᱡᱟᱦᱟᱸᱭ ᱠᱚᱫᱚ ᱠᱚ, ᱱᱤᱛᱚᱜ ᱡᱟᱦᱟᱸᱭ ᱠᱚᱫᱚ ᱱᱷᱟᱜ ᱟᱹᱣᱨᱤᱭᱟᱠᱚᱣᱟ, ᱪᱮᱫᱟᱜ ᱡᱮ ᱱᱷᱟᱜ ᱱᱮᱛᱟᱨ ᱢᱟ, ᱟᱠ-ᱵᱟᱠ ᱥᱤ ᱦᱩᱭᱩᱜ ᱠᱟᱱᱟ, ᱛᱚ ᱾ ᱟᱫᱚ ᱜᱟᱹᱰᱤ ᱠᱚ, ᱵᱟᱠᱚ ᱧᱟᱢᱮᱫ ᱠᱟᱱᱟ, ᱥᱤᱭᱟᱜ ᱞᱟᱹᱜᱤᱫ ᱛᱮ ᱾ ᱟᱠ-ᱵᱟᱠ, ᱡᱚᱛᱚ ᱦᱚᱲ ᱠᱚ ᱫᱷᱟᱣᱲᱟ ᱫᱷᱟᱣᱲᱤ ᱟᱠᱟᱱᱟ, ᱡᱚᱛᱚ ᱦᱚᱲ ᱜᱮ, ᱦᱳᱭᱥᱮ ᱾
ᱦᱳᱭ, ᱦᱳᱭ ᱾ ᱟᱫᱚ ᱜᱚᱝᱠᱮ, ᱚᱱᱠᱟᱜᱮ ᱟᱹᱵᱤᱱ ᱪᱮᱫ ᱞᱮᱠᱟ? ᱵᱤᱱ ᱢᱮᱱ ᱠᱮᱫᱟ, ᱟᱞᱮ ᱱᱚᱛᱮ ᱫᱚ ᱦᱟᱸᱦ, ᱢᱮᱱ ᱞᱮᱠᱷᱟᱡ ᱫᱚ ᱦᱟᱸᱦ, ᱟᱭᱢᱟ ᱫᱤᱱᱻᱻ ᱨᱚᱦᱚᱭ ᱠᱚᱦᱚᱸ ᱠᱚᱻᱻ ᱮᱛᱚᱦᱚᱵ ᱟᱹᱜᱩ ᱟᱠᱟᱼᱟ, ᱟᱫᱚ ᱦᱟᱸᱜ ᱟᱨ ᱠᱤᱪᱷᱩ ᱫᱤᱱ ᱜᱟᱱᱻᱻ ᱠᱟᱹᱢᱤ ᱦᱚᱨᱟ ᱠᱚ, ᱛᱟᱦᱮᱱ ᱜᱮᱭᱟ ᱦᱟᱸᱜ, ᱟᱫᱚ ᱚᱱᱠᱟ ᱞᱮᱠᱟᱛᱮᱫᱚ ᱦᱟᱸᱜ ᱠᱟᱹᱢᱤ ᱠᱚᱫᱚ ᱦᱟᱸᱜ, ᱪᱟᱵᱟ ᱦᱤᱡᱩᱜ ᱠᱟᱱᱟ ᱠᱟᱱ ᱛᱟᱞᱮᱭᱟ ᱫᱚ ᱦᱮᱸᱥᱮ, ᱚᱱᱟ ᱢᱟᱴᱷ ᱠᱚᱨᱮᱱᱟᱜ ᱠᱟᱹᱢᱤ ᱠᱚᱫᱚ ᱾ ᱫᱚ, ᱦᱟᱸᱜ ᱚᱱᱠᱟ ᱞᱮᱠᱟᱛᱮ, ᱧᱮᱞᱚᱜᱚᱜ ᱠᱟᱱᱟ ᱦᱟᱸᱜ, ᱡᱟᱦᱟᱸ ᱞᱮᱠᱟ, ᱢᱟᱱᱮ ᱫᱟᱜ ᱟᱞᱮ ᱠᱟᱱᱟᱭ ᱱᱷᱟᱜ, ᱚᱱᱠᱟᱻᱻ ᱫᱚ ᱦᱟᱸᱜ, ᱟᱞᱮ